ᱦᱮᱸ ᱜᱚᱝᱠᱮ ᱞᱟᱹᱭ ᱵᱤᱱ ᱦᱳᱭ ᱡᱚᱦᱟᱨ ᱜᱮ ᱜᱚᱝᱠᱮ
ᱫᱤᱭᱮ ᱱᱟᱯᱟᱭ ᱜᱮᱛᱚ
ᱦᱳᱭ ᱱᱟᱯᱟᱭ ᱜᱮ
ᱪᱮᱜ ᱠᱚ ᱪᱤᱠᱟᱹᱭ ᱦᱩᱭᱩᱜ ᱠᱟᱱᱟ ᱱᱤᱛᱚᱜ?
ᱟᱨ ᱱᱤᱛᱳᱜ ᱫᱚ ᱪᱮᱫ ᱦᱚᱸ ᱵᱟᱝ ᱫᱩᱲᱩᱵ ᱠᱟᱱᱟᱹᱧ ᱠᱟᱹᱴᱤᱡ᱾
ᱮ ᱚᱲᱟᱜ ᱠᱚᱨᱮᱜᱮ ᱛᱟᱞᱦᱮ
ᱦᱳᱭ ᱚᱲᱟᱜ ᱠᱚᱨᱮ ᱜᱮ
ᱦᱩᱸ-ᱦᱩᱸ ᱱᱟᱯᱟᱭ ᱜᱮ ᱤᱱ ᱦᱚ ᱱᱚᱜ-ᱚᱭ ᱱᱚᱱᱛᱮ ᱨᱮᱜᱮ ᱢᱤᱱᱟᱹᱧᱟ ᱵᱟᱭᱨᱮ ᱥᱮᱜ ᱨᱮ
ᱦᱩᱸ
ᱜᱚᱦᱚᱭ ᱫᱟᱠ ᱛᱮ ᱦᱚᱭ ᱫᱟᱜ ᱛᱟᱭ ᱛᱚ ᱟᱦᱟᱱ ᱛᱚᱞᱟ ᱜᱮ ᱥᱮᱱ ᱫᱩᱨᱩᱵ ᱦᱚᱭ ᱠᱟᱱᱟ
ᱦᱳᱭ ᱦᱮ ᱛᱚ ᱦᱚᱭᱫᱟ ᱠᱟᱫᱟᱭ, ᱨᱤᱭᱟᱲ ᱦᱚᱸ ᱨᱤᱭᱟᱲᱚᱜ ᱠᱟᱱᱟ ᱠᱟᱹᱴᱤᱡ ᱱᱚᱭ ᱫᱷᱚᱨᱚᱱ ᱠᱟᱫᱟᱭ, ᱱᱚᱣᱟ ᱫᱷᱚᱨᱚᱱ ᱨᱮ ᱛᱟᱦᱮᱸ ᱵᱟᱝ ᱜᱟᱱᱚᱜ ᱠᱟᱱᱟ᱾
ᱴᱷᱤᱠ ᱜᱮᱭᱟ ᱚᱱᱟ ᱜᱮ᱾ ᱩᱱᱠᱟ ᱜᱮ ᱛᱟᱨᱯᱚᱨ ᱠᱷᱚᱵᱚᱨ ᱠᱚ
ᱠᱷᱚᱵᱚᱨ ᱠᱚ ᱠᱷᱚᱵᱚᱨ ᱠᱚ ᱩᱝᱠᱮ ᱤᱧ ᱢᱟ ᱟᱸᱡᱚᱢ ᱠᱤᱫᱤᱧ, ᱟᱯᱮ ᱢᱟ ᱟᱯᱮ ᱟᱯᱮ ᱢᱟ ᱮᱠᱡᱟᱢ ᱢᱮᱱᱟᱜ ᱛᱟᱯᱮᱭᱟ?
ᱟᱪᱪᱷᱟ ᱦᱮᱸ ᱚᱱᱟ ᱠᱚᱜᱮ ᱱᱤᱛᱚᱜ ᱢᱤᱫᱴᱟᱝ ᱵᱳᱭ ᱦᱮᱡ ᱟᱠᱟᱱᱟ ᱾ ᱮᱠᱡᱟᱢ ᱢᱟᱱᱮ ᱮᱵᱚᱝ ᱢᱤᱫᱴᱟᱝ ᱢᱤᱫᱴᱟᱝ ᱥᱚᱢᱚᱭ ᱨᱮ ᱦᱤᱡᱩᱜ ᱠᱟᱱᱟ ᱱᱤᱛᱚᱝ ᱚᱠᱛᱚ ᱠᱚ ᱵᱟᱝ ᱧᱟᱢᱚᱜ ᱴᱷᱤᱠ ᱴᱷᱟᱠ ᱾
ᱦᱩᱸ᱾
ᱟᱨ ᱚᱞᱚᱜ ᱯᱟᱲᱦᱟᱣ ᱥᱮᱫ ᱮᱢ ᱧᱮᱞ ᱞᱮᱠᱷᱟᱱᱡ ᱞᱟᱹᱭ ᱟᱢ ᱡᱮ ᱢᱤᱫᱴᱟᱝ ᱮᱠᱡᱟᱢ ᱢᱟᱱᱮ ᱢᱤᱫᱴᱟᱝ ᱮᱠᱡᱟᱢ ᱤᱭᱟᱹ ᱮᱠᱡᱟᱢ ᱞᱟᱹᱜᱤᱫ ᱯᱷᱟᱠᱟᱜ-ᱟ? ᱥᱮ ᱟᱨ ᱢᱤᱫᱴᱟᱝ ᱮᱠᱡᱟᱢ ᱨᱮᱱᱟᱜ ᱯᱷᱚᱨᱚᱢ ᱮᱢ ᱯᱷᱤᱞᱟᱯ ᱯᱷᱚᱠᱟᱜ-ᱟ᱾ ᱟᱨ ᱢᱤᱫᱴᱟᱝ ᱦᱳᱭ ᱵᱤᱱᱤᱰ ᱟᱨᱠᱤ
ᱦᱮᱸ ᱾
ᱚᱱᱟ ᱜᱮ ᱟᱨ ᱡᱩᱫᱤ ᱚᱱᱮ ᱢᱤᱫᱴᱟᱝ ᱤᱭᱟᱹ ᱠᱚ ᱫᱚ ᱪᱟᱪᱟᱜ ᱠᱟᱱ ᱜᱮᱭᱟ ᱱᱤᱛᱚᱜ ᱟᱫᱚ ᱚᱞᱚᱜ ᱯᱟᱲᱦᱟᱣ ᱠᱟᱛᱮᱫ ᱫᱚ, ᱪᱮᱫ ᱛᱤᱱᱟᱹᱜ? ᱪᱮᱫ ᱦᱩᱭᱩᱜ ᱠᱟᱱᱟ? ᱱᱤᱛᱚᱜ ᱾ ᱪᱟᱠᱨᱤ ᱜᱮ ᱛᱚ ᱵᱟᱱᱩᱜ-ᱟ᱾ ᱱᱚᱝᱠᱟ ᱜᱮ ᱱᱚᱝᱠᱟ ᱜᱮ ᱤᱧ ᱞᱮᱠᱟ ᱟᱨᱚ ᱛᱤᱱᱟᱹᱜ ᱦᱚᱲᱪᱚ ᱱᱤᱛᱚᱜ ᱢᱮᱱᱟᱜ ᱠᱚᱣᱟ, ᱱᱚᱝᱠᱟ ᱠᱚ ᱫᱩᱲᱩᱵ ᱠᱟᱛᱮᱜ᱾
ᱟᱫᱚ ᱚᱞᱚᱜ ᱯᱟᱲᱦᱟᱜ ᱠᱟᱛᱮᱜ ᱪᱟᱹᱠᱨᱤ ᱜᱮ ᱵᱟᱝ ᱦᱩᱭᱩᱜ ᱠᱟᱱᱟ᱾
ᱱᱚᱣᱟ ᱢᱤᱫᱴᱟᱝ ᱮᱴᱠᱮᱴᱚᱬᱮ ᱥᱤᱨᱡᱟᱹᱣ ᱠᱟᱱᱟ ᱡᱟᱦᱟᱸ ᱫᱚ ᱚᱞᱚᱜ ᱯᱟᱲᱦᱟᱣ ᱠᱟᱛᱮ ᱦᱚᱸ ᱱᱚᱼ ᱱᱚᱠᱨᱤ ᱠᱚ ᱵᱟᱝ ᱧᱟᱢᱚᱜ ᱠᱟᱱᱟ᱾
ᱟᱫᱚ ᱟᱫᱚ ᱢᱟᱱᱮ ᱠᱤᱪᱷᱩ ᱫᱚ ᱵᱟᱝ ᱧᱮᱞᱚᱜ ᱠᱟᱱᱟ᱾ ᱟᱫᱚ ᱵᱮᱯᱟᱨ ᱪᱮᱫ ᱠᱟᱱᱟ? ᱢᱟᱱᱮ ᱮᱴᱠᱮᱴᱚᱲᱮ ᱴᱟᱜ ᱵᱟᱝ ᱥᱟᱵ ᱧᱟᱢᱚᱜ ᱠᱟᱱᱟ, ᱡᱮ ᱮᱴᱠᱮᱴᱚᱲᱮ ᱴᱟᱜ ᱫᱚ ᱯᱟᱹᱴᱷᱣᱟᱹ ᱠᱚ ᱛᱟᱞᱟᱨᱮ ᱦᱳᱭ ᱯᱚᱨᱮ ᱢᱟᱱᱮ ᱯᱟᱹᱴᱷᱩᱣᱟᱹ ᱨᱮ ᱢᱮᱱᱟᱜᱼᱟ? ᱥᱮ ᱡᱟᱦᱟᱸᱭ ᱦᱚᱲ ᱪᱟᱠᱨᱤ ᱮᱢᱚᱜ ᱠᱟᱱᱟᱭ ᱩᱱᱠᱩ ᱚᱸᱰᱮ ᱢᱟᱱᱮ ᱮᱴᱠᱮᱴᱚᱲᱮ ᱠᱚ ᱢᱮᱱᱟᱜ-ᱟ, ᱚᱱᱟ ᱴᱟᱜ ᱥᱟᱵ
ᱦᱩᱸ᱾
ᱥᱮ ᱛᱟᱦᱚᱞᱮ ᱯᱟᱹᱴᱷᱩᱣᱟ ᱠᱚᱜᱮ ᱵᱟᱝ ᱠᱚ ᱯᱟᱲᱦᱟᱜ ᱠᱟᱱᱟ᱾ ᱚᱱᱟ ᱠᱷᱟᱹᱛᱤᱨ ᱦᱚᱸ ᱚᱠᱚᱭ ᱦᱚᱸ ᱦᱟᱱᱛᱮ ᱱᱟᱜ, ᱦᱚᱱᱛᱮ ᱨᱮ ᱡᱟᱦᱟᱸ ᱵᱚᱱ
ᱦᱮᱸ ᱚᱱᱟ ᱢᱟ ᱱᱤᱛᱚᱜ ᱢᱟ ᱡᱟᱹᱥᱛᱤ ᱧᱮᱞᱚ ᱜᱚᱜ ᱠᱟᱱᱟ ᱡᱮ ᱚᱠᱟᱴᱟᱜ ᱟᱠᱟᱴᱟᱜ ᱵᱟᱝ ᱜᱩᱡᱩᱜ ᱠᱟᱱᱟ ᱚᱠᱟᱴᱟᱜ ᱨᱮᱫᱚ ᱯᱟᱹᱴᱷᱩᱣᱟᱹ ᱠᱚ ᱥᱮ ᱵᱟᱝ ᱯᱟᱲᱟᱜ ᱠᱟᱱᱟ ᱠᱚ ᱥᱮ ᱟᱵᱚ ᱡᱟᱦᱟᱸ ᱨᱮ ᱟ ᱥᱤᱞᱮᱠᱥᱚᱱ ᱦᱳᱭᱳ ᱜᱮᱭᱟ, ᱚᱱᱟ ᱠᱚᱨᱮ ᱢᱟ
ᱟᱫᱚ ᱛᱟᱣ ᱢᱚᱴᱟᱢᱩᱴᱤ ᱯᱟᱴᱷᱟᱹᱣ ᱠᱚ ᱫᱚ ᱢᱟᱱᱮ ᱜᱤᱫᱽᱨᱟᱹ ᱠᱚ ᱠᱷᱟᱴᱟᱜ ᱠᱟᱱᱟ ᱠᱚ, ᱟᱠᱚ ᱞᱮᱠᱟᱜᱮ ᱛᱤᱱᱟᱹᱜ ᱠᱚ ᱠᱷᱟᱴᱟᱣ ᱫᱟᱲᱮ ᱟ ᱾ ᱟᱨ ᱡᱚᱛᱚ ᱦᱚᱲ ᱜᱮᱛᱚ ᱪᱟᱹᱭᱚᱜᱼᱟ, ᱡᱮ ᱚᱞᱚᱜ ᱩᱱᱟᱹᱜ ᱚᱞᱚᱜ ᱯᱟᱲᱦᱟᱣ ᱠᱟᱛᱮᱜ ᱫᱚ ᱚᱵᱚᱥᱳᱭ ᱢᱤᱫᱴᱟᱝ ᱵᱷᱟᱜᱮ ᱡᱟᱭᱜᱟ ᱨᱮ ᱪᱟᱞᱟᱣ ᱨᱮᱱᱟᱜ ᱪᱮᱫ ᱞᱟᱹᱜᱤᱫ ᱤᱧ ᱚᱞᱚᱜ ᱯᱟᱲᱦᱟᱜ ᱠᱟᱱᱟ? ᱢᱟᱱᱮ ᱪᱮᱫ ᱞᱟᱹᱜᱤᱫ ᱚᱞᱚᱜ ᱯᱟᱲᱦᱟᱜ ᱠᱟᱱᱟ ᱦᱚᱸ ᱜᱤᱫᱽᱨᱟᱹ ᱠᱚ ᱢᱤᱫᱴᱟᱝ ᱵᱷᱟᱜᱮ ᱡᱟᱭᱜᱟ ᱨᱮ ᱥᱮᱴᱮᱨᱚᱜ ᱢᱟᱭ᱾ ᱢᱤᱫᱴᱟᱝ ᱵᱷᱟᱜᱮ ᱢᱤᱫᱴᱟᱝ ᱠᱟᱹᱢᱤᱭ ᱧᱟᱢ ᱢᱟ᱾ ᱚᱲᱟᱜ ᱦᱚᱲ ᱮ ᱧᱮᱞ ᱫᱟᱲᱮ ᱟᱠᱚ ᱢᱟ ᱾ ᱚᱱᱟ ᱠᱷᱟᱹᱛᱤᱨ ᱜᱮ ᱥᱮ? ᱟᱨ ᱡᱩᱫᱤ ᱚᱱᱮ ᱱᱚᱣᱟ ᱡᱩᱫᱤ ᱵᱟᱝ ᱜᱟᱱᱚᱜ ᱠᱟᱱ ᱢᱟᱱᱮ ᱵᱟᱝ ᱜᱟᱱᱚᱜᱼᱟ, ᱛᱟᱦᱚᱞᱮ ᱫᱚ ᱦᱚᱲ ᱫᱚ ᱯᱩᱨᱟᱹ ᱪᱮᱫᱟᱜ ᱵᱟᱭ ᱨᱟᱯᱩᱜ-ᱟ᱾
ᱦᱳᱭ ᱾
ᱚᱲᱟᱜ ᱨᱮ ᱟᱭᱳ ᱵᱟᱵᱟ ᱛᱟᱠᱚ ᱩᱱᱟᱹᱜ ᱠᱚᱥᱴᱚ ᱠᱟᱛᱮᱜ ᱚᱞᱚᱜ ᱯᱟᱲᱦᱟᱣ ᱪᱚ ᱦᱳᱭᱳᱜ ᱠᱟᱱᱟ ᱛᱚ ᱟᱵᱚ ᱦᱟᱸᱜ ᱚᱲᱟᱜ ᱨᱮᱱ ᱟᱭᱳ ᱵᱟᱵᱟ ᱟᱜ ᱦᱚᱸ ᱠᱟᱴᱤᱡ ᱛᱟᱦᱮᱱ ᱜᱮᱭᱟ ᱥᱮ ᱢᱟᱱᱮ ᱟᱸᱥ ᱫᱚ ᱛᱟᱦᱮᱱ ᱜᱮᱭᱟ ᱡᱮ ᱦᱮᱸ ᱤᱧᱨᱮ ᱨᱮᱱ
ᱪᱟᱠᱨᱤᱭᱟ ᱡᱟᱦᱟᱸ ᱛᱤᱥ ᱠᱚᱨᱮ᱾ ᱟᱞᱟᱝ ᱟᱜ ᱵᱟᱜᱮ ᱦᱩᱭᱩᱜᱼᱟ ᱡᱚᱛᱚ ᱦᱚᱲᱟᱜ ᱜᱮ ᱵᱷᱟᱜᱮ ᱦᱩᱭᱩᱜᱼᱟ᱾ ᱟᱵᱚ ᱪᱤᱱᱛᱟᱹ ᱵᱟᱝ ᱞᱟᱜᱟᱜᱼᱟ ᱪᱮᱫ ᱦᱚᱸ᱾ ᱚᱱᱮ ᱱᱚᱝᱠᱟ ᱢᱤᱫᱴᱟᱝ ᱟᱸᱥ ᱯᱮᱨᱮᱡ ᱢᱚᱱᱮᱨᱮ ᱛᱟᱦᱮᱱᱟ ᱠᱚ᱾ ᱟᱵᱚ ᱚᱱᱟ ᱟᱹᱥ ᱛᱮᱦᱚᱱ ᱱᱮᱛᱟᱨ ᱟᱵᱚ ᱠᱚ ᱯᱩᱨᱚᱱ ᱵᱟᱝᱠᱮᱧ ᱧᱟᱢᱟ ᱛᱟᱦᱚᱞᱮ ᱯᱷᱟᱨᱟᱯ ᱫᱚ ᱦᱤᱡᱩᱜ ᱜᱮᱭᱟ᱾ ᱮᱴᱟᱹᱜ ᱢᱟᱱᱮ ᱢᱟᱱᱮ ᱜᱤᱫᱽᱨᱟᱹ ᱦᱚᱢ ᱵᱩᱡᱷᱟᱹᱣᱟ ᱟᱨ ᱵᱟᱵᱟ ᱟᱭᱳᱛᱮ ᱮᱢᱱᱤ ᱛᱮᱦᱚᱸ᱾
ᱱᱚᱜᱼᱚᱭ ᱱᱚᱝᱠᱟᱱ ᱫᱚ᱾
ᱦᱮᱸ ᱱᱚᱣᱟ ᱫᱚ ᱡᱚᱛᱷᱟᱛ ᱠᱟᱛᱷᱟ ᱜᱮ ᱠᱟᱱ ᱜᱮᱭᱟ ᱟᱫᱚ ᱟᱢᱟᱜ᱾ ᱚ ᱢᱤᱫᱦᱚᱲᱟᱜ ᱢᱤᱫᱦᱚᱲᱟᱜ ᱠᱩᱠᱢᱩ ᱯᱩᱨᱟᱹᱣ ᱥᱟᱶ ᱥᱟᱶᱛᱮ ᱟᱨ ᱟᱭᱟᱜ ᱟᱨᱚ᱾ ᱦᱮᱸ ᱚᱲᱟᱜ ᱦᱚᱲ ᱨᱮᱱ ᱦᱚᱸ ᱠᱩᱠᱢᱩ ᱫᱚ ᱯᱩᱨᱟᱹᱜ ᱜᱮᱭᱟ ᱡᱮ᱾ ᱟᱵᱚᱨᱮᱱ ᱜᱤᱫᱽᱨᱟᱹ ᱫᱚ ᱱᱟ ᱪᱟᱹᱠᱨᱤ ᱠᱚ ᱠᱚᱨᱟᱣᱮᱫᱟᱭ᱾ ᱟᱵᱚᱣᱟᱜ ᱫᱚ ᱟᱫᱚ ᱩᱱᱟᱹᱜ ᱠᱟᱹᱢᱤ ᱠᱚᱫᱚ ᱵᱟᱝ ᱠᱚᱨᱟᱣᱮᱫ ᱛᱟᱵᱚᱱᱟ ᱩᱱᱤᱜᱮᱭ ᱱᱮᱞ ᱟᱵᱚᱱᱟᱭ᱾
ᱦᱩᱸ
ᱟᱫᱚ ᱜᱚᱢᱠᱮ ᱟᱯᱮ ᱥᱮᱫ ᱢᱟ᱾ ᱟᱯᱮᱥᱮᱫ ᱢᱟ ᱟᱭᱳ ᱟᱲᱟᱝ ᱛᱮ ᱚᱞᱚᱜ ᱯᱟᱲᱦᱟᱜ ᱦᱩᱭᱩᱜ ᱠᱟᱱᱟ ᱥᱮ ᱵᱟᱝ᱾
ᱟᱞᱮᱥᱮᱡ ᱫᱚ ᱟᱭᱳ ᱟᱲᱟᱝ ᱛᱮ ᱚᱞᱚᱜ ᱯᱟᱲᱦᱟᱣ ᱵᱚᱞᱛᱮ ᱜᱮᱞᱮ᱾ ᱟᱞᱮ ᱥᱮᱫ ᱫᱚ ᱤᱛᱩᱱ ᱟᱥᱲᱟ ᱠᱚ ᱱᱚᱝᱠᱟ ᱵᱟᱨ ᱡᱟᱭᱜᱟ ᱨᱮ ᱢᱮᱱᱟᱜᱼᱟ᱾ ᱤᱛᱩᱱ ᱟᱥᱲᱟ᱾
ᱢᱮᱛᱴᱟᱝ ᱦᱮ ᱴᱤᱠ ᱱᱟᱭ ᱟᱱᱮ ᱚᱱᱠᱟ ᱵᱟᱨ ᱡᱟᱭᱜᱟ ᱨᱮᱜᱮ ᱡᱟ᱾ ᱚᱞᱚᱜ ᱯᱟᱲᱦᱟᱜ ᱠᱚ ᱦᱩᱭᱩᱜ ᱠᱟᱱᱟ ᱠᱤᱱᱛᱩ ᱚᱸᱰᱮ ᱦᱚᱸ ᱢᱤᱫᱴᱟᱝ ᱡᱤᱱᱤᱥ ᱠᱷᱟᱱᱛᱤ ᱧᱮᱞᱚᱜ ᱠᱟᱱᱟ᱾ ᱡᱮ ᱢᱟᱪᱮᱫ ᱢᱟᱪᱮᱛᱟᱱᱤ ᱠᱚ ᱵᱟᱹᱱᱩᱜ᱾
ᱢᱟᱪᱮᱫ ᱢᱟᱪᱮᱛᱟᱱᱤ ᱵᱟᱹᱱᱩᱜ ᱠᱚᱣᱟ ᱢᱟᱱᱮ ᱚᱱᱟ ᱠᱷᱚᱡ ᱜᱮ ᱢᱤᱫᱴᱟᱝ ᱟᱨ ᱚᱱᱱᱚ ᱡᱟᱭᱜᱟ ᱨᱮᱜᱮ ᱪᱟᱞᱟᱜ ᱠᱟᱱᱟ᱾
ᱦᱳᱭ
ᱦᱚᱲ ᱠᱟᱹᱢᱤ ᱵᱟᱝ ᱠᱚ ᱧᱟᱢᱮᱫ ᱚᱱᱟ ᱠᱷᱟᱹᱛᱤᱨ ᱜᱮᱛᱚ ᱤᱥᱠᱩᱞ ᱠᱚ ᱵᱟᱝ ᱯᱮᱨᱮᱡ ᱯᱩᱨᱚᱱᱚᱜ ᱠᱟᱱᱟ᱾ ᱤᱛᱩᱱ ᱟᱥᱲᱟ ᱟᱫᱚ᱾ ᱦᱳᱭ ᱟᱵᱚ ᱟᱭᱳ ᱟᱲᱟᱝ ᱢᱟᱱᱮ ᱟᱭᱳ ᱟᱲᱟᱝ ᱛᱮ ᱡᱟᱦᱟᱸ ᱨᱚᱲ ᱨᱮᱱᱟᱜ᱾ ᱵᱤᱫᱽᱫᱟᱹᱜᱟᱲ ᱠᱚᱨᱮᱢ ᱮᱢ ᱞᱟᱹᱭᱟ ᱡᱮᱜᱮᱛ ᱵᱤᱫᱽᱫᱟᱹᱜᱟᱲ ᱠᱚᱨᱮᱢ ᱞᱟᱹᱭᱟ ᱱᱚᱣᱟ ᱠᱚᱨᱮ ᱫᱚ ᱢᱮᱱᱟᱜᱼᱟ᱾
ᱦᱳᱭ
ᱱᱚᱣᱟ ᱠᱚᱨᱮ ᱫᱚ ᱢᱮᱱᱟᱜᱼᱟ ᱟᱨ ᱱᱚᱣᱟ ᱠᱚᱨᱮ ᱫᱚ ᱢᱟᱪᱮᱫ ᱢᱟᱪᱮᱛᱟᱱᱤ ᱠᱚᱜᱮ᱾ ᱩᱱᱠᱩ ᱦᱚᱠᱚ ᱧᱮᱞᱚᱜ ᱜᱮᱭᱟ᱾ ᱠᱤᱱᱛᱩ ᱟᱢ ᱢᱮᱱᱠᱷᱟᱱ ᱱᱚᱣᱟ ᱢᱤᱫᱴᱮᱱ ᱠᱟᱛᱷᱟ ᱢᱮᱱᱟᱭᱟ᱾ ᱡᱮ ᱢᱤᱫᱴᱟᱝ ᱜᱤᱫᱽᱨᱟᱹ ᱦᱚᱯᱚᱱ ᱟᱭᱳ ᱟᱲᱟᱝ ᱛᱮ᱾ ᱢᱟᱱᱮ ᱱᱮᱛᱟᱨ ᱵᱮᱥᱤ ᱡᱟᱹᱥᱛᱤ ᱠᱟᱛᱮ ᱪᱮᱫ ᱦᱩᱭᱩᱜ ᱠᱟᱱᱟ ᱢᱟᱱᱮ ᱮᱴᱟᱜ ᱢᱤᱰᱤᱭᱟᱢ ᱠᱷᱚᱱ ᱯᱟᱲᱦᱟᱣ ᱠᱟᱛᱮᱫ᱾ ᱚᱱᱠᱟ ᱟᱡᱠᱟᱜᱮ ᱵᱤᱨᱫᱟᱜᱟᱲ ᱨᱮ ᱥᱮᱱ ᱠᱟᱛᱮᱜ᱾ ᱚᱱᱟ ᱟᱭᱳ ᱟᱲᱟᱝ ᱛᱮ ᱯᱟᱲᱦᱟᱣ ᱨᱮᱱᱟᱜ ᱪᱮᱥᱴᱟᱭᱫᱟ᱾
ᱦᱳᱭ
ᱟᱫᱚ ᱚᱱᱠᱟᱜᱮ ᱢᱤᱫᱴᱟᱝ ᱱᱟᱝ ᱜᱟᱛᱮ ᱠᱚᱲᱟᱭ ᱞᱟᱹᱭᱟᱹᱧ ᱠᱟᱱᱟ᱾ ᱞᱟᱹᱭ ᱫᱟᱭ ᱡᱮ ᱱᱚᱝᱠᱟ ᱢᱮᱫᱴᱟᱝ᱾ ᱡᱮ ᱵᱤᱨᱫᱟᱹᱜᱟᱲ ᱤᱧ ᱥᱮᱱ ᱟᱠᱟᱱᱟ᱾ ᱟᱫᱚ ᱢᱤᱫᱴᱟᱝ ᱜᱟᱛᱮ ᱠᱚᱲᱟ ᱥᱟᱭᱤᱴ ᱨᱮ ᱫᱩᱲᱩᱵ ᱠᱟᱛᱮ ᱫᱚᱢᱮ ᱚᱞ ᱪᱤᱠᱤ ᱯᱟᱲᱦᱟᱣ ᱢᱮ᱾ ᱪᱮᱥᱴᱟᱭᱟ ᱟᱨ ᱚᱞ ᱨᱮᱱᱟᱜ ᱮ ᱪᱮᱥᱴᱟᱭᱮᱫᱟ ᱢᱟᱱᱮ, ᱥᱮ ᱯᱟᱲᱦᱟᱣ ᱵᱟᱭ ᱫᱟᱲᱮᱜ ᱠᱟᱱᱟ ᱟᱨ ᱚᱞ ᱦᱚ ᱵᱟᱭ ᱫᱟᱲᱮᱜ ᱠᱟᱱᱟ, ᱛᱟᱞᱦᱮ ᱱᱚᱣᱟ ᱠᱚ ᱨᱮᱭᱟᱜ ᱮᱴᱠᱮᱴᱚᱬᱮ, ᱚᱠᱟ ᱠᱷᱚᱱ ᱦᱤᱡᱩᱜ ᱠᱟᱱᱟ ᱚᱱᱮ ᱤᱛᱩᱱ ᱟᱥᱲᱟ ᱨᱮ ᱢᱟᱪᱮᱫ ᱢᱟᱪᱮᱛᱟᱱᱤ ᱠᱚ ᱵᱟᱱᱩᱜ ᱠᱚᱣᱟ, ᱴᱷᱤᱠ ᱟᱵᱚᱣᱟᱜ ᱚᱱᱟ ᱮᱴᱟᱜ ᱢᱤᱰᱤᱭᱟᱢ ᱨᱮᱱᱟᱜ ᱟᱭᱳ ᱟᱲᱟᱝ ᱛᱮ ᱯᱩᱛᱷᱤ ᱯᱚᱛᱚᱵ ᱠᱚ, ᱵᱟᱹᱱᱩᱜ ᱛᱟᱵᱚᱱᱟ ᱴᱷᱤᱠ ᱴᱷᱟᱠ᱾ ᱚᱱᱟ ᱤᱛᱩᱱ ᱟᱥᱲᱟ ᱨᱮ ᱯᱟᱲᱦᱟᱣ ᱨᱮᱱᱟᱜ ᱤᱭᱟᱹ ᱠᱚ, ᱢᱟᱱᱮ ᱥᱩᱵᱤᱫᱷᱟ ᱵᱟᱝ ᱧᱟᱢᱚᱜ ᱠᱟᱱᱟ ᱚᱱᱟ ᱠᱷᱟᱹᱛᱤᱨ ᱜᱮᱥᱮ
ᱦᱳᱭ
ᱚᱱᱟ ᱠᱷᱟᱹᱛᱤᱨ ᱜᱮᱛᱚ ᱢᱤᱜᱴᱮᱝ, ᱢᱤᱜᱴᱮᱝ ᱚᱱᱟ ᱥᱟᱶ, ᱠᱷᱚᱱ ᱯᱟᱲᱦᱟᱣ ᱠᱟᱛᱮᱫ ᱤᱭᱟᱹ ᱮᱴᱟᱜ ᱢᱤᱰᱤᱭᱟᱢ ᱨᱮ ᱯᱟᱲᱦᱟᱣ ᱠᱟᱛᱮ ᱡᱚᱠᱷᱚᱱ, ᱵᱤᱫᱽᱫᱟᱹᱜᱟᱲ ᱨᱮ ᱪᱟᱞᱟᱜᱼᱟ, ᱱᱚᱣᱟ ᱱᱩᱱᱟᱹᱜ ᱠᱤᱪᱷᱩ ᱨᱮᱱᱟᱜ ᱮᱴᱠᱮᱴᱬᱮ ᱤᱭᱟᱹ ᱥᱟᱢᱟᱝ ᱫᱟᱯᱨᱟᱢ ᱦᱳᱭᱳᱜ ᱛᱟᱢᱟ᱾
ᱦᱳᱭ,
ᱚ, ᱟᱢ ᱪᱮᱫ ᱞᱮᱠᱟᱢ ᱢᱚᱱᱮᱭ ᱫᱟ ᱱᱚᱣᱟ ᱠᱚ?
ᱦᱮᱸ ᱱᱚᱣᱟ ᱠᱚ ᱢᱟ ᱥᱟᱨᱤ ᱜᱮ, ᱢᱟᱡ ᱤᱥᱛᱩᱱ ᱟᱥᱲᱟ ᱯᱚᱨᱮ ᱛᱚ ᱡᱮᱜᱮᱫᱵᱤᱫᱽᱟᱹᱜᱟᱲ ᱾ ᱠᱚᱨᱮ ᱦᱚᱸ ᱡᱟᱹᱥᱛᱤ ᱠᱟᱭᱛᱮ ᱦᱮᱸ ᱠᱤᱪᱷᱩ ᱠᱤᱪᱷᱩ ᱴᱚᱴᱷᱟ ᱠᱚᱨᱮ ᱢᱟ ᱠᱤᱪᱷᱩ ᱠᱤᱪᱷᱩ ᱴᱚᱴᱷᱟ ᱠᱚᱨᱮ ᱢᱟ, ᱢᱟᱪᱮᱛ ᱢᱟᱪᱮᱛᱟᱱᱤ ᱠᱚ ᱫᱚᱨᱠᱟᱨ ᱠᱟᱱᱟ ᱵᱟᱝᱠᱷᱟᱱ ᱫᱚ ᱚᱱᱟ ᱠᱚᱨᱮ ᱢᱟ ᱟᱵᱚᱣᱟᱜ ᱟᱭᱳ ᱟᱲᱟᱝ ᱛᱮ ᱚᱞᱚᱜ ᱯᱟᱲᱦᱟᱜ ᱫᱚ, ᱦᱟᱹᱯᱤᱫ ᱪᱟᱵᱟᱜᱼᱟ᱾ ᱱᱟᱦᱟᱜ ᱫᱤᱱ ᱠᱚᱨᱮ ᱫᱚ
ᱦᱩ, ᱦᱳᱭ ᱜᱚᱝᱠᱮ ᱚᱱᱟ ᱫᱚ ᱠᱟᱛᱷᱟ ᱠᱟᱱ ᱜᱮᱭᱟ᱾
ᱱᱚᱣᱟ ᱟᱵᱚᱣᱟᱜ ᱥᱟᱱᱛᱟᱲᱟᱜ ᱡᱟᱦᱟᱸ ᱩᱯᱨᱩᱢ ᱚᱱᱟᱭ ᱤᱫᱤᱭ ᱟᱫ ᱪᱟᱵᱟ, ᱟᱫ ᱪᱟᱵᱟᱜᱼᱟ, ᱡᱟᱦᱟᱸ ᱫᱚ ᱟᱭᱳ ᱟᱲᱟᱝ ᱛᱮ ᱨᱚᱲᱜᱮ ᱟᱫ ᱪᱟᱵᱟᱜ ᱛᱟᱵᱚᱱᱟ ᱨᱚᱲ ᱟᱨ ᱨᱚᱲ ᱫᱚ ᱢᱮᱱᱟᱜ, ᱛᱟᱦᱮᱸᱱ ᱛᱟᱵᱚᱱᱟ ᱢᱮᱱᱠᱷᱟᱱ ᱟᱵᱚ ᱡᱟᱦᱟᱸ ᱟᱭᱳ, ᱟᱭᱳ ᱟᱲᱟᱝ ᱛᱮ, ᱚᱞᱚᱜ ᱯᱟᱲᱦᱟᱣ ᱠᱚ ᱢᱮᱱᱟᱜ ᱛᱟᱵᱚᱱᱟ ᱱᱚᱣᱟ ᱡᱮᱜᱮᱛ ᱵᱤᱨᱫᱽᱟᱹᱜᱟᱲ ᱠᱚᱨᱮᱜ, ᱮᱱ ᱤᱛᱩᱱ ᱟᱥᱲᱟ ᱠᱚᱨᱮ ᱚᱱᱟ ᱠᱚᱨᱮ ᱢᱟ ᱡᱷᱚᱛᱚ ᱟᱫ ᱪᱟᱵᱟᱜ ᱛᱟᱵᱚᱱᱟ᱾
ᱦᱩᱸ, ᱚᱱᱟ ᱫᱚ ᱠᱟᱛᱷᱟ ᱠᱟᱱ ᱴᱷᱤᱠ ᱜᱮᱢ ᱞᱟᱹᱭ ᱫᱟ᱾ ᱱᱚᱣᱟ ᱠᱚᱠᱚ
ᱦᱟᱸᱟᱫᱚ ᱞᱟᱹᱭ ᱵᱤᱱ, ᱟᱢᱜᱮ
ᱦᱩᱸ ᱱᱚᱭᱟ ᱠᱚᱫᱚ ᱱᱚᱭᱟ ᱠᱟᱛᱷᱟ ᱞᱤᱧ ᱞᱮᱭ ᱫᱟ ᱱᱚᱭᱟ ᱠᱚᱫᱚ ᱟᱫᱚ ᱧᱮᱞ ᱥᱟᱢᱴᱟᱣ, ᱜᱩᱪᱷᱟᱹᱣ ᱵᱟᱜᱟᱣ, ᱦᱳᱭᱳᱜ ᱟᱥᱮ ᱱᱚᱣᱟ ᱠᱚ ᱡᱤᱱᱤᱥ ᱟᱵᱚ
ᱦᱳᱭ, ᱾
ᱠᱟᱛᱷᱟ ᱫᱚ ᱱᱚᱝᱠᱟ ᱛᱟᱦᱮᱸᱱ ᱠᱷᱟᱡ ᱛᱚ, ᱢᱤᱫ ᱫᱤᱱ ᱫᱚ ᱟᱫ ᱪᱟᱵᱟ ᱤᱫᱤ ᱟᱛᱚ᱾
ᱦᱳᱭ, ᱾
ᱟᱯᱮ ᱫᱚ ᱱᱚᱭᱟ ᱠᱚ ᱵᱟᱱᱪᱟᱣ ᱫᱚᱦᱚᱭ ᱞᱟᱹᱜᱤᱫ, ᱪᱮᱫ ᱠᱚ ᱪᱤᱠᱟᱹᱭ ᱞᱮᱠᱷᱟᱡ, ᱪᱷᱤᱠᱟᱜ ᱟ ᱜᱚᱢᱠᱮ ᱟᱵᱮᱱ ᱜᱮ ᱟᱵᱮᱱ ᱟᱜ ᱢᱚᱛᱟ ᱞᱮᱠᱟᱛᱮ ᱞᱟᱭ ᱵᱮᱱ
ᱱᱚᱣᱟ ᱠᱚ ᱵᱟᱱᱪᱟᱣ ᱫᱚᱦᱚᱭ ᱞᱟᱹᱜᱤᱫ, ᱟᱵᱚᱼᱟᱵᱚᱜᱮᱵᱚᱱ ᱞᱟᱦᱟ ᱦᱳᱭᱳᱜᱼᱟ᱾ ᱡᱟᱛᱮ ᱟᱵᱚᱨᱮᱱ ᱪᱮ ᱢᱟᱱᱮ ᱟᱹᱛᱩ ᱟᱹᱛᱩ ᱨᱮᱱ ᱡᱟᱦᱟᱸᱭ ᱠᱩᱲᱤ ᱜᱤᱫᱽᱨᱟᱹ ᱠᱚ, ᱢᱟᱱᱮ ᱟᱞᱵᱚᱣᱟᱜ ᱟᱭᱳ ᱟᱲᱟᱝ ᱛᱮ, ᱟᱭᱳ ᱟᱲᱟᱝ ᱢᱟᱱᱮ ᱡᱮᱜᱮᱛ ᱵᱤᱫᱽᱫᱟᱹᱜᱟᱲ ᱱᱤᱛᱳᱜ ᱪᱟᱞᱟᱜ ᱠᱟᱱᱟ ᱟᱭᱳ ᱟᱲᱟᱝ ᱛᱮ ᱚᱞᱚᱜ ᱯᱟᱲᱦᱟᱣ ᱠᱚ ᱟᱫᱚ ᱚᱸᱰᱮ ᱜᱮ ᱯᱟᱲᱦᱟᱣ ᱞᱮᱠᱷᱟᱱ ᱫᱚ ᱵᱮᱥ ᱦᱩᱭᱩᱜᱼᱟ᱾ ᱡᱟᱛᱮ ᱵᱩᱡᱷᱟᱹᱣ ᱟᱠᱚ ᱡᱮ ᱦᱮᱸᱟᱵᱚ ᱟᱵᱚᱣᱟᱜ ᱯᱟᱹᱨᱥᱤ ᱛᱮ, ᱟᱵᱚᱣᱟᱜ ᱟᱭᱳ ᱟᱲᱟᱝ ᱛᱮ, ᱚᱞᱚᱜ ᱯᱟᱲᱦᱟᱣ ᱞᱟᱹᱜᱤᱫ ᱜᱤᱫᱽᱨᱟᱹ ᱠᱚ ᱢᱮᱱᱟᱜᱼᱟᱠᱚ᱾ ᱚᱱᱟ ᱯᱚᱨ ᱜᱮ ᱟᱵᱚ ᱛᱚᱵᱮᱱᱟᱜ ᱤᱛᱩᱱ ᱟᱥᱲᱟ ᱨᱮ ᱚᱞᱚᱜ ᱯᱟᱲᱦᱟᱜ ᱠᱚ ᱮᱛᱚᱦᱚᱵᱚᱜᱼᱟ᱾ ᱛᱚᱵᱮᱱᱟᱜ ᱡᱮᱜᱮᱫ ᱵᱤᱫᱽ ᱢᱟᱪᱮᱫ ᱢᱟᱪᱮᱫ ᱛᱤᱱᱟᱹᱜ ᱵᱚᱱ ᱞᱟᱜᱟᱜᱼᱟ ᱛᱚᱵᱮ ᱡᱟ ᱯᱷᱳᱴᱳ ᱠᱚᱦᱚᱸ ᱡᱟᱹᱥᱛᱤ ᱦᱳᱭᱳᱜ ᱛᱟᱵᱚᱱᱟ, ᱚᱱᱟ ᱚᱱᱟ ᱛᱮᱜᱮ ᱛᱚᱵᱮᱱᱟᱜ᱾ ᱚᱞᱚᱜ ᱯᱟᱲᱦᱟᱜ ᱫᱚ ᱮᱦᱚᱵ ᱛᱟᱵᱚᱱᱟ, ᱟᱵᱚ ᱟᱭᱳ ᱟᱲᱟᱝ ᱛᱮ ᱥᱮ, ᱯᱟᱹᱨᱥᱤ ᱥᱮ ᱯᱟᱹᱨᱥᱤ ᱛᱮ᱾ ᱵᱟᱝᱠᱷᱟᱱ ᱫᱚ, ᱚᱱᱟ ᱠᱚᱢᱟ ᱵᱟᱝ ᱦᱳᱭᱳᱜᱼᱟ᱾ ᱤᱧᱟᱜ ᱢᱮᱱ ᱛᱮᱫᱚ ᱦᱮᱸ ᱟᱵᱚ ᱜᱮᱻ ᱟᱵᱚ ᱨᱮᱱ ᱮᱸ ᱡᱟᱦᱟᱸ ᱼᱼ ᱪᱮᱜ ᱞᱤᱝ ᱼᱼ ᱦᱟᱯᱲᱟᱢ ᱠᱚ ᱢᱮᱱᱟᱜ ᱠᱚᱣᱟ, ᱩᱱᱠᱩ ᱜᱮ ᱢᱟᱱᱮ ᱞᱟᱹᱭ ᱟᱠᱚ ᱦᱩᱭᱩᱜᱼᱟ ᱾ ᱡᱮ ᱟᱵᱚᱣᱟᱜ, ᱟᱵᱚ ᱟᱭᱳᱣᱟᱜ ᱼᱼ ᱟᱵᱚ ᱟᱨ ᱪᱮᱫᱟᱜ ᱟᱵᱚᱱᱟᱜ ᱟᱵᱚᱱᱟᱜ ᱟᱭᱳ ᱟᱲᱟᱝ ᱛᱮ ᱚᱞᱚᱜ ᱯᱟᱲᱦᱟᱜ ᱵᱟᱵᱚᱱ ᱥᱮᱬᱟᱭᱟ? ᱟᱵᱚ ᱨᱮᱱ ᱼᱼ ᱜᱤᱫᱽᱨᱟᱹ ᱠᱚ ᱚᱞᱚᱜ ᱯᱟᱲᱦᱟᱣ ᱥᱮᱬᱟ ᱞᱮᱠᱷᱟᱱ, ᱛᱚᱵᱮ ᱛᱚ ᱟᱵᱚᱣᱟᱜ ᱯᱟᱹᱨᱥᱤ ᱫᱚ ᱥᱮ ᱟᱭᱳ ᱟᱲᱟᱝ ᱼᱼ ᱫᱚ ᱞᱟᱦᱟ ᱥᱮᱫ ᱞᱟᱦᱟ ᱰᱟᱦᱟᱨ ᱥᱮᱫ ᱥᱩᱥᱟᱹᱨᱚᱜᱼᱟ ᱾ ᱟᱵᱚ ᱜᱮᱻ ᱟᱛᱳ ᱟᱛᱳ ᱠᱚᱨᱮ ᱡᱟᱦᱟᱸ ᱢᱟᱹᱭ ᱵᱟᱹᱵᱩ ᱜᱤᱫᱽᱨᱟᱹ ᱠᱚ ᱢᱮᱱᱟᱜ ᱟᱠᱚᱣᱟ ᱾ ᱩᱱᱠᱩ ᱜᱮ ᱞᱟᱹᱭ ᱟᱠᱚ ᱦᱩᱭᱩᱜᱼᱟ ᱡᱮ ᱟᱵᱚᱱᱟᱜ ᱟᱭᱳ ᱟᱲᱟᱝ ᱛᱮ ᱯᱟᱲᱦᱟᱜ ᱯᱮ ᱾ ᱛᱚᱵᱮ ᱱᱟᱜ ᱟᱵᱚᱣᱟᱜ ᱯᱟᱹᱨᱥᱤ ᱫᱚ ᱞᱟᱦᱟ ᱥᱮᱫ ᱞᱟᱦᱟ ᱪᱟᱞᱟᱜᱼᱟ ᱾ ᱢᱤᱫ ᱫᱤᱱ ᱫᱚ ᱵᱟᱝᱠᱷᱟᱱ ᱫᱚ ᱟᱫᱚᱜᱼᱟ ᱾ ᱛᱮᱜᱮ ᱞᱟᱦᱟ ᱞᱟᱦᱟ ᱫᱟᱲᱮᱭᱟᱜᱼᱟ ᱯᱮ ᱟᱵᱚᱱᱟᱜ ᱯᱟᱹᱨᱥᱤ ᱫᱚ, ᱚᱞᱚᱜ ᱯᱟᱲᱦᱟᱣ ᱫᱚ ᱾ ᱢᱤᱫ ᱦᱚᱲ ᱫᱟᱨᱟᱭ ᱛᱮᱫᱚ ᱚᱱᱟ ᱫᱚ ᱵᱟᱝ ᱦᱩᱭᱩᱜ ᱛᱟᱵᱚᱱᱟ ᱾ ᱚᱱᱟ ᱡᱷᱚᱛᱚ ᱦᱚᱲ ᱼᱼ ᱛᱮᱜᱮ ᱞᱟᱦᱟ ᱦᱩᱭᱩᱜ ᱛᱟᱵᱚᱱᱟ ᱟᱵᱚᱣᱟᱜ ᱟᱭᱳ ᱟᱲᱟᱝ ᱫᱚ ᱾
ᱦᱮᱸᱻ ᱟᱫᱚ ᱚᱱᱟ ᱠᱚ ᱜᱚᱝᱠᱮ ᱟᱫᱚ ᱧᱮᱞ ᱥᱟᱢᱴᱟᱣ ᱦᱩᱭᱩᱜᱼᱟ ᱾ ᱡᱚᱛᱚ ᱠᱤᱪᱷᱩ ᱯᱩᱭᱞᱩ ᱾
ᱦᱳᱭ ᱾
ᱜᱚᱝᱠᱮ ᱛᱟᱦᱞᱮ ᱱᱤᱛᱚᱜ ᱫᱚ ᱪᱮᱫ? ᱟᱫᱚ ᱠᱤᱫᱩᱵᱚᱜᱼᱟ ᱵᱮᱱ ᱥᱮ ᱪᱮᱫ?
ᱦᱳᱭ ᱾
ᱧᱤᱫᱟᱹᱭ ᱱᱟ ᱛᱚ ᱦᱮᱸ ᱾ ᱴᱷᱤᱠ ᱜᱮᱭᱟ ᱛᱟᱦᱚᱞᱮ ᱜᱚᱝᱠᱮ ᱾ ᱚᱠᱛᱚ ᱠᱚ ᱫᱚ ᱦᱳᱭᱮᱱᱟ ᱾
ᱦᱳᱭ, ᱴᱷᱤᱠ ᱜᱮᱭᱟ ᱜᱚᱝᱠᱮ ᱾
ᱦᱳᱭ ᱢᱟ, ᱡᱚᱦᱟᱨ ᱜᱮ ᱾
ᱦᱳᱭ ᱜᱚᱝᱠᱮ ᱡᱚᱦᱟᱨ ᱜᱮ ᱾